ᱦᱮᱸ ᱡᱚᱦᱟᱨ ᱜᱮ᱾
ᱦᱳᱭ ᱫᱟᱫᱟ ᱞᱟᱹᱭ ᱢᱮ ᱦᱮᱸ ᱱᱟᱯᱟᱭ ᱜᱮ, ᱟᱢᱜᱮ ᱫᱟ ᱚᱠᱟ ᱞᱮᱠᱟ?
ᱤᱧ ᱦᱚᱸ ᱢᱟᱹᱭ ᱱᱟᱯᱟᱭ ᱜᱮ ᱢᱤᱱᱟᱹᱧ ᱟᱠᱟᱫᱤᱧᱟ᱾ ᱮᱸ ᱛᱚᱵᱮ ᱢᱟᱹᱭ ᱛᱮᱦᱤᱧᱟᱜ ᱦᱚᱭ ᱦᱤᱸᱥᱤᱫ ᱠᱚᱫᱚ ᱚᱠᱟ ᱞᱮᱠᱟ ᱟᱯᱮ ᱥᱮᱱ ᱫᱚ? ᱮᱸ ᱡᱟᱦᱟᱸ ᱫᱚ ᱦᱟᱣᱟ ᱠᱚ ᱫᱩᱥᱤᱛᱚᱜ ᱦᱟᱣᱟ ᱡᱮ ᱱᱚᱜ-ᱚᱭ ᱫᱩᱥᱤᱛᱚᱜ ᱠᱟᱱᱟ ᱦᱟᱣᱟ ᱠᱚ ᱟᱵᱚᱦᱟᱣᱟ ᱠᱚ ᱚᱱᱟ ᱠᱚ ᱤᱫᱤ ᱠᱟᱛᱮᱜ ᱟᱢ ᱪᱮᱫ ᱮᱢ ᱞᱟᱹᱭᱟ?
ᱤᱧᱤᱧ ᱢᱚᱱᱮᱭᱟ ᱡᱮ ᱡᱟᱦᱟᱸ ᱠᱚᱞᱠᱟᱨᱠᱷᱟᱱᱟ ᱠᱚ ᱵᱮᱱᱟᱣᱮᱫ ᱫᱚᱠᱚ ᱚᱱᱟ ᱠᱚ ᱡᱟᱛᱮ ᱩᱱᱟᱹᱜ ᱟᱞᱚ ᱠᱚ ᱵᱮᱱᱟᱣ ᱢᱟ᱾ ᱦᱩᱸ ᱚᱲᱟᱜ ᱫᱷᱟᱨᱮ ᱯᱟᱥᱮ ᱠᱚᱨᱮ ᱫᱚᱢᱮᱜᱟᱱ ᱦᱟᱱᱟᱱᱤᱭᱟᱹ ᱚᱴᱟᱝ ᱦᱤᱡᱩᱜ ᱠᱟᱱᱟ ᱫᱷᱩᱲᱤ ᱵᱟᱹᱞᱤ ᱥᱟᱶᱛᱮ ᱫᱟᱨᱮ ᱯᱟᱞᱟ ᱠᱚᱨᱮ, ᱟᱨᱦᱚᱸ ᱢᱤᱦᱩ ᱢᱮᱨᱚᱢ ᱦᱚᱲᱟᱜ ᱦᱚᱸ ᱚᱥᱩᱵᱤᱫᱟ ᱦᱩᱭᱩᱜ ᱠᱟᱱ ᱛᱟᱵᱚᱱᱟ᱾
ᱵᱟᱝ ᱚᱱᱟ ᱥᱩᱢᱩᱝ ᱫᱚ ᱵᱟᱝ ᱚᱱᱟ ᱫᱚ ᱦᱚᱲ ᱟᱹᱛᱩ ᱟᱠᱚ ᱠᱟᱹᱲᱜᱟᱨ ᱨᱮᱠᱚ ᱠᱟᱹᱢᱤᱭᱮᱫᱼᱟ ᱦᱳᱭᱥᱮ ᱟᱠᱚᱣᱟᱜ ᱞᱟᱡ ᱫᱟᱠᱟ ᱪᱟᱹᱞᱩᱭ ᱞᱟᱹᱜᱤᱫ, ᱠᱟᱹᱨᱠᱷᱟᱱᱟ ᱵᱟᱝᱠᱷᱟᱱ ᱠᱟᱨᱮᱱᱴ ᱚᱠᱟᱨᱮᱢ ᱧᱟᱢᱟ? ᱠᱟᱹᱨᱠᱷᱟᱱᱟ ᱨᱮᱦᱚᱸ ᱠᱟᱨᱮᱱᱴ ᱠᱚ ᱛᱮᱭᱟᱨᱮᱫ ᱜᱮᱭᱟ ᱦᱳᱭᱥᱮ ᱟᱨ ᱛᱚᱵᱮ ᱟᱹᱛᱩᱳ ᱫᱤᱥᱚᱢ ᱨᱮ ᱚᱲᱟᱜ ᱦᱤᱡᱩᱜ ᱠᱟᱱᱟ ᱢᱟᱱᱮ ᱚᱱᱟ ᱢᱟ ᱥᱚᱴᱷᱤᱠ ᱠᱟᱛᱷᱟᱢ ᱞᱟᱹᱭᱮᱜᱼᱟ ᱡᱮ ᱠᱟᱹᱨᱠᱷᱟᱱᱟ ᱠᱚ ᱵᱚᱱᱫᱚᱭ ᱦᱩᱭᱩᱜᱼᱟ᱾ ᱠᱤᱱᱛᱩ ᱡᱚᱛᱚ ᱠᱟᱹᱨᱠᱷᱟᱱᱟ ᱵᱚᱱᱫᱚ ᱞᱮᱠᱷᱟᱡ ᱛᱚ ᱟᱨ ᱵᱟᱝ ᱦᱩᱭᱩᱜᱼᱟ, ᱵᱟᱝ ᱜᱟᱱᱚᱜᱼᱟ ᱡᱮᱢᱚᱱ ᱯᱟᱹᱣᱨᱟᱹ ᱠᱟᱹᱨᱠᱷᱟᱱᱟ ᱢᱮᱱᱟᱜ ᱟᱠᱟ-ᱟ, ᱯᱟᱹᱣᱨᱟᱹ ᱠᱟᱹᱨᱠᱷᱟᱱᱟ ᱨᱮᱭᱟᱜ ᱠᱚᱱᱳ ᱮᱱᱮᱢ ᱢᱮᱱᱟᱜ ᱟᱠᱟᱜ-ᱟ᱾
ᱦᱩᱸ ᱦᱩᱸ ᱵᱟᱹᱱᱩᱜ ᱵᱟᱹᱱᱩᱜ-ᱟ᱾
ᱛᱚᱵᱮ ᱚᱱᱟ ᱫᱚ ᱯᱷᱟᱞᱛᱩ ᱜᱮᱭᱟ ᱥᱟᱵᱚᱱ ᱛᱮᱭᱟᱨ ᱠᱚ ᱛᱮᱭᱟᱨᱮᱼᱟ᱾ ᱥᱟᱵᱩᱱ ᱠᱟᱹᱨᱠᱷᱟᱱᱟ ᱨᱮᱭᱟᱜ ᱠᱳᱱᱳ ᱮᱱᱮᱢ ᱢᱮᱱᱟᱜ ᱟᱠᱟᱫᱟ ᱥᱟᱨᱯ ᱠᱟᱹᱨᱠᱷᱟᱱᱟ ᱨᱮᱭᱟᱜ ᱠᱳᱱᱳ ᱮᱱᱮ ᱮᱨᱮ ᱮᱱᱮᱢ ᱢᱮᱱᱟᱜ ᱟᱠᱟᱼᱟ᱾ ᱚᱱᱟᱫᱚ ᱠᱳᱱᱳ ᱮᱱᱮᱢ ᱜᱮ ᱵᱟᱹᱱᱩᱜ ᱟᱠᱟᱫᱟ᱾ ᱚᱱᱟ ᱫᱚ ᱠᱷᱟᱹᱞᱤ ᱫᱩᱥᱤᱛᱚ ᱢᱟᱱᱮ ᱟᱵᱚᱣᱟᱜ ᱡᱟᱦᱟᱸ ᱟᱵᱚ ᱥᱤᱨᱡᱚᱱ ᱡᱟᱦᱟᱸ ᱥᱤᱨᱡᱟᱹᱣ ᱟᱠᱟᱜᱼᱟ ᱥᱤᱨᱡᱚᱱᱤᱭᱟᱹ ᱚᱱᱟ ᱡᱟᱦᱟᱸ ᱚᱱᱟ ᱫᱩᱨᱵᱮᱦᱟᱨᱚᱜ ᱠᱟᱱᱟ ᱚᱱᱟ ᱡᱮ ᱵᱟᱹᱲᱤᱡᱚᱜ ᱠᱟᱱᱟ ᱚᱱᱟ ᱥᱟᱵᱚᱱ ᱠᱚ ᱵᱮᱵᱚᱦᱟᱨ ᱠᱟᱛᱮᱫ ᱦᱳᱭᱥᱮ᱾
ᱦᱮᱸ ᱦᱮᱸ
ᱚᱱᱮ ᱡᱮ ᱯᱩᱠᱷᱨᱤ ᱨᱮ ᱦᱟᱠᱩᱢ ᱪᱟᱥ ᱟᱠᱟᱫ ᱠᱚᱣᱟ, ᱦᱟᱹᱠᱩ ᱚᱸᱰᱮ ᱥᱟᱨᱟᱯ ᱫᱟᱜ ᱥᱟᱵᱩᱱ ᱫᱟᱜ ᱦᱳᱭ ᱥᱮ ᱞᱩᱜᱽᱲᱤ ᱠᱚᱠᱚ ᱠᱟᱪᱟᱣᱟ ᱢᱟᱱᱮ ᱠᱟᱪᱟᱣ ᱠᱟᱛᱮ ᱛᱚᱵᱮ ᱚᱸᱰᱮ ᱦᱟᱹᱠᱩ ᱥᱟᱵᱩᱱ ᱫᱟᱜ ᱠᱚ ᱧᱟᱢᱟ ᱤᱱᱟᱹ ᱠᱷᱟᱹᱛᱤᱨ ᱛᱮ ᱚᱱᱮᱱ ᱠᱚ ᱦᱟᱹᱠᱩ ᱵᱟᱠᱚ ᱥᱤᱵᱤᱞ ᱜᱮᱭᱟ᱾
ᱦᱮᱸ ᱦᱮᱸ ᱦᱮᱸ
ᱟᱢ ᱚᱱᱟ ᱛᱮᱜᱮ ᱪᱮᱫ ᱮᱢ ᱞᱟᱹᱭᱮᱫᱟ, ᱟᱢ ᱠᱤ ᱦᱟᱹᱠᱩ ᱩᱛᱩᱢ ᱵᱟᱰᱟᱭᱟ?
ᱦᱮᱸ ᱵᱟᱰᱟᱭ ᱜᱤᱭᱟᱹᱧ ᱟᱞᱮᱭᱟᱜ ᱵᱟᱸᱫ ᱦᱚᱸ ᱢᱮᱱᱟᱜᱼᱟ᱾
ᱦᱟᱹᱠᱩ ᱪᱮᱫ ᱞᱮᱠᱟ ᱠᱚ ᱩᱛᱩ ᱠᱚᱣᱟ ᱚᱱᱟ ᱠᱟᱹᱴᱤᱡ ᱞᱟᱹᱭ ᱟᱡᱚᱢᱟᱹᱧ ᱢᱮ?
ᱦᱟᱹᱠᱩ ᱯᱳᱭᱞᱳ ᱛᱮ ᱟᱹᱨᱩᱵ ᱥᱟᱯᱷᱟᱭᱟᱢ ᱛᱟᱨᱯᱚᱨᱮ ᱜᱮᱫ ᱥᱟᱯᱷᱟ ᱠᱟᱛᱮᱫ ᱟᱨᱚ ᱵᱷᱟᱹᱜᱤ ᱫᱟᱜ ᱛᱮ ᱟᱹᱨᱩᱵ ᱥᱟᱯᱷᱟ ᱠᱟᱛᱮᱫ ᱯᱳᱭᱞᱟᱹ ᱛᱮ ᱠᱚᱲᱦᱟ ᱨᱮ ᱥᱩᱱᱩᱢᱮᱢ ᱫᱩᱞᱟ ᱛᱟᱨᱯᱚᱨᱮ ᱦᱟᱹᱠᱩᱢ ᱵᱷᱟᱡᱟ ᱤᱥᱤᱱᱮᱭᱟ᱾ ᱛᱟᱯᱚᱨᱮ ᱵᱷᱟᱡᱟ ᱤᱥᱤᱱ ᱠᱟᱛᱮ ᱟᱹᱞᱩ ᱢᱮᱥᱟᱢ ᱢᱚᱱᱮᱭᱟ ᱟᱞᱩ ᱦᱚᱸᱢ ᱢᱮᱥᱟᱭ ᱜᱮᱭᱟ ᱟᱞᱮ ᱫᱚ ᱟᱞᱩ ᱦᱚᱸᱞᱮ ᱢᱮᱥᱟᱭ ᱜᱮᱭᱟ ᱦᱟᱹᱠᱩ ᱩᱛᱩ ᱨᱮ᱾ ᱟᱨ ᱥᱟᱥᱟᱝ ᱢᱚᱥᱞᱟ ᱠᱚ ᱮᱢ ᱠᱟᱛᱮᱫ ᱟᱫᱚ ᱤᱥᱤᱱ ᱠᱚ᱾
ᱟᱪᱷᱟ ᱛᱚ ᱢᱟᱹᱭ ᱡᱮ ᱟᱢ ᱞᱟᱹᱭ ᱠᱮᱜ-ᱟᱢ ᱡᱮ ᱢᱟᱲᱟᱝ ᱨᱮ ᱮ ᱦᱟᱹᱠᱩ ᱜᱮᱫᱮ ᱦᱩᱭᱩᱜᱼᱟ ᱜᱮᱫ ᱠᱟᱛᱮᱜ ᱥᱩᱱᱩᱢ ᱨᱮ ᱵᱷᱟᱡᱟᱭ ᱦᱩᱭᱩᱜᱼᱟ ᱟᱫᱚ ᱢᱚᱥᱞᱟ ᱠᱚᱫᱚ ᱚᱠᱟᱮ ᱞᱮᱠᱟ ᱯᱮ ᱵᱮᱵᱚᱦᱟᱨ ᱜᱮᱭᱟ ᱡᱮᱢᱚᱱ ᱥᱟᱥᱟᱝ ᱢᱮᱱᱟᱜᱼᱟ ᱟᱫᱟ ᱨᱚᱥᱩᱱ ᱯ ᱯᱮᱸᱭᱟᱡᱽ ᱡᱤᱨᱟᱹ ᱜᱩᱞᱠᱤ ᱫᱷ ᱯᱟᱛᱟ ᱵᱤᱞᱟᱹᱛᱤ ᱫᱷᱚᱱ ᱯᱟᱛᱟ ᱫᱷᱩᱱ ᱯᱟᱛᱟ ᱫᱚ ᱵᱟᱝ ᱫᱷᱩᱱᱤᱭᱟᱹ ᱢᱚᱥᱞᱟ ᱛᱟᱯᱚᱨᱮ ᱟᱢᱫᱟ ᱨᱚᱠᱚᱢ ᱜᱚᱨᱚᱢ ᱢᱚᱥᱞᱟ ᱢᱮᱱᱟᱜ ᱟᱠᱟᱜᱼᱟ᱾ ᱛᱩᱲᱤ ᱨᱤᱫ ᱜᱩᱸᱰᱟᱹ ᱠᱟᱛᱮᱮᱫ ᱠᱚ ᱢᱮᱥᱟᱣᱟᱜ ᱜᱮᱭᱟ ᱟᱨ ᱚᱱᱟ ᱵᱮᱜᱚᱨ ᱠᱟᱛᱮᱮᱫ ᱦᱳᱭᱥᱮ ᱚᱱᱟ ᱵᱮᱜᱚᱨ ᱠᱟᱛᱮᱫ ᱟᱨᱚ ᱪᱮᱫ ᱡᱮᱢᱚᱱ ᱴᱚᱠ ᱡᱛᱤᱭᱚ ᱡᱤᱱᱤᱥ ᱡᱮᱢᱚᱱ ᱵᱤᱞᱟᱹᱛᱤ ᱪᱚᱡᱡᱚ ᱩᱞ ᱟᱨ ᱛᱟᱨᱯᱚᱨᱮ ᱟᱨᱚ ᱮᱢᱟᱱ ᱛᱮᱱᱟᱜ ᱡᱟᱦᱟᱸ ᱠᱚ ᱢᱮᱱᱟᱜ ᱠᱚᱣᱟ ᱚᱱᱟ ᱠᱚᱫᱚ ᱚᱠᱟ ᱞᱮᱠᱟ ᱯᱮ ᱵᱮᱵᱚᱦᱟᱨ ᱛᱟᱦᱮᱱᱟ ᱟᱯᱮ ᱥᱮᱫ ᱫᱚ
ᱦᱮᱸ ᱟᱞᱮ ᱫᱚ ᱦᱠᱩ ᱨᱮᱫᱚ ᱛᱩᱲᱤ ᱵᱟᱴᱱᱟ ᱞᱮ ᱢᱮᱥᱟᱭ ᱜᱮᱭᱟ ᱟᱨ ᱵᱤᱞᱮᱛᱮ ᱟᱨ ᱚᱠᱟ ᱥᱚᱢᱚᱭ ᱫᱚ ᱠᱩ ᱡᱟᱦᱟᱸ ᱠᱟᱹᱴᱤᱡ ᱠᱟᱹᱴᱤᱡ ᱠᱚ ᱦᱟᱹᱠᱩ ᱠᱚ ᱛᱟᱦᱮᱱᱟ ᱛᱚᱠᱷᱚᱱ ᱫᱚ ᱡᱚᱡᱚ ᱟ ᱛᱮᱦᱞᱮ ᱟᱸᱡᱮᱫ ᱠᱚᱜᱮᱭᱟ᱾
ᱦᱟᱹᱠᱩ ᱠᱚᱨᱮ ᱦᱚᱸ ᱟᱢᱫᱟ ᱡᱟᱛᱤ ᱦᱟᱹᱠᱩ ᱢᱮᱱᱟᱜ ᱟᱠᱟᱫ ᱠᱚ ᱦᱳᱭᱥᱮ ᱡᱮᱢᱚᱱ ᱠᱤᱪᱷᱩ ᱢᱮᱱᱟᱜ ᱟᱠᱟᱫ ᱠᱚᱣᱟ ᱪᱚᱲᱠᱚᱚᱡ ᱜᱲᱟᱹᱭ ᱠᱟᱛᱞᱟ ᱨᱩᱭ ᱵᱷᱤᱴᱠᱤ ᱮᱢᱟᱱ ᱛᱮᱱᱟᱜ ᱟᱢ ᱫᱚ ᱛᱚᱵᱮ ᱢᱟᱹᱭ ᱛᱤᱱᱟᱹᱜ ᱜᱟᱱ ᱦᱟᱹᱠᱩᱢ ᱩᱛᱩ ᱵᱟᱲᱟ ᱟᱠᱟᱫ ᱠᱚᱣᱟ? ᱪᱤᱞᱤ ᱪᱤᱞᱤ ᱦᱟᱹᱠᱩ ᱟᱨ ᱚᱠᱟ ᱯᱚᱫᱽᱫᱷᱚᱛᱤ ᱦᱟᱹᱠᱩᱢ ᱩᱛᱩ ᱵᱟᱲᱟ ᱟᱠᱟᱫ ᱠᱚᱣᱟ? ᱡᱮᱢᱚᱱ ᱤᱧ ᱢᱟᱲᱟᱝ ᱨᱮᱧ ᱞᱟᱹᱭᱮᱫ ᱪᱟᱞᱟ ᱯᱩᱴᱤ ᱦᱟᱹᱠᱩ, ᱯᱩᱴᱷᱤ ᱦᱟᱹᱠᱩ ᱫᱚ ᱩᱛᱩ ᱨᱟᱥᱮ ᱠᱚ ᱜᱟᱱᱚᱜᱼᱟ ᱥᱮ ᱵᱷᱟᱹᱡᱤ ᱠᱚ ᱜᱟᱱᱚᱜᱼᱟ, ᱟᱞᱮᱮᱥᱮᱫ ᱫᱚ ᱵᱷᱟᱹᱡᱤ ᱦᱚᱸᱠᱩ ᱜᱟᱱᱚᱜᱼᱟ ᱟᱨ ᱨᱟᱥᱮ ᱦᱚᱸᱠᱚ ᱜᱟᱱᱚᱜᱼᱟ ᱟᱯᱮᱮᱥᱮᱫ ᱫᱚ ᱯᱚᱫᱽᱫᱷᱚᱛᱤ ᱚᱠᱟᱞᱮᱠᱟ?
ᱟᱞᱮᱥᱮᱫ ᱫᱚ ᱯᱟᱹᱴᱤᱭᱟᱹ ᱠᱚᱫᱚ ᱢᱟᱱᱮ ᱥᱮᱵᱮ ᱥᱮᱵᱮᱡ ᱦᱟᱞᱠᱟ ᱦᱟᱞᱠᱟ ᱞᱮᱮ ᱨᱟᱥᱮ ᱟᱜᱩᱭᱟ ᱵᱷᱤ ᱤᱫᱤ ᱠᱟᱛᱮ ᱨᱟᱥᱮ ᱫᱚ ᱵᱟᱞᱮ ᱨᱟᱥᱮ ᱜᱮᱭᱟ ᱯᱩᱴᱷᱤ ᱦᱟᱹᱠᱩ ᱫᱚ᱾
ᱟᱪᱪᱷᱟ, ᱟᱨ ᱵᱷᱟᱡᱟ?
ᱦᱮᱸ ᱵᱷᱟᱡᱟ᱾ ᱦᱮᱸ ᱯᱳᱭᱞᱳ ᱛᱮ ᱵᱷᱟᱡᱟ ᱤᱥᱤᱱ ᱠᱟᱛᱮᱜ ᱛᱟᱨᱯᱚᱨᱮ ᱟᱫᱚᱞᱮ ᱩᱛᱩ ᱠᱚᱣᱟ ᱥᱟᱥᱟᱝ ᱢᱚᱥᱞᱟ ᱟᱛᱮᱜ᱾ ᱟᱸᱡᱮᱫ ᱟᱸᱡᱮᱫ ᱞᱮ ᱩᱛᱩ ᱦᱟᱠᱳᱭᱟ ᱵᱟᱞᱮ ᱨᱟᱥᱮᱭᱟᱠᱣᱟ ᱯᱩᱴᱷᱤ ᱦᱟᱹᱠᱩ ᱫᱚ᱾ ᱩᱱᱠᱩ ᱵᱚᱲᱚ ᱦᱠᱩ ᱡᱟᱦᱟᱸᱭ ᱨᱩᱭ ᱠᱟᱛᱞᱟ ᱩᱱᱠᱩ ᱜᱮᱞᱮ ᱨᱟᱥᱮ ᱠᱚᱣᱟ᱾
ᱟᱪᱪᱷᱟ ᱚᱱᱟ ᱦᱚᱸ ᱱᱟᱯᱟᱭ ᱠᱟᱛᱷᱟ ᱠᱟᱱᱟ ᱨᱩᱭ ᱠᱟᱛᱞᱟ ᱯᱮ ᱩᱛᱩ ᱠᱚᱣᱟ᱾ ᱡᱮᱢᱚᱱ ᱦᱟᱹᱠᱩ ᱡᱟᱹᱛᱤᱚ ᱦᱚᱸ ᱫᱟᱜ ᱨᱮᱱ ᱵᱟᱰᱟᱭ ᱜᱮᱭᱟᱢ ᱡᱮ ᱫᱟᱜ ᱨᱮ ᱟᱢᱫᱟ ᱞᱮᱠᱟᱱ ᱡᱟᱹᱛᱤ ᱢᱮᱱᱟᱜ ᱟᱠᱟᱫ ᱠᱚᱣᱟ ᱦᱟᱹᱠᱩ ᱡᱟᱹᱛᱤᱭᱚ ᱚᱱᱟᱮ ᱦᱟᱹᱠᱩ ᱵᱷᱤᱛᱤᱨ ᱨᱮᱦᱚᱸ ᱡᱟᱹᱛᱤ ᱟᱞᱟᱫᱟ ᱟᱞᱟᱫᱟ ᱢᱮᱱᱟᱜ ᱟᱠᱟᱟᱜ ᱠᱚᱣᱟ ᱦᱮᱸᱥᱮ, ᱡᱮᱢᱚᱱ ᱜᱳᱲᱳᱭ ᱢᱮᱱᱟᱜ ᱟᱠᱟᱫ ᱠᱚᱣᱟ ᱪᱚᱲᱜᱚᱡ ᱢᱮᱱᱟᱜᱫ ᱠᱚᱣᱟ ᱵᱩᱸᱵᱩᱡ ᱢᱮᱱᱟᱜ ᱟᱠᱟᱫ ᱠᱚᱣᱟ ᱫᱩᱲᱤ ᱢᱮᱱᱟᱜ ᱟᱠᱟᱫ ᱠᱚᱣᱟ ᱦᱳᱭᱥᱮ᱾
ᱦᱩᱸ, ᱦᱩᱸ,
ᱟᱨᱚ ᱛᱟᱯᱚᱨᱮ ᱟᱢ ᱫᱚ ᱛᱚᱵᱮ ᱦᱟᱹᱠᱩ ᱢᱩᱚᱸᱡᱽ ᱵᱷᱤᱛᱤᱨ ᱨᱮ ᱛᱤᱱᱟᱹᱜ ᱜᱟᱱ ᱦᱟᱹᱠᱩᱢ ᱧᱮᱞ ᱴᱷᱤᱠᱟ ᱠᱩᱣᱟ?
ᱦᱮᱸ ᱴᱷᱟᱹᱣᱠᱟᱹ ᱠᱚᱜᱮᱭᱤᱭᱟᱹᱧ ᱵᱤᱥᱤ ᱫᱚ ᱵᱟᱝ ᱠᱚᱢ ᱧᱚᱜ ᱜᱮ, ᱤᱪᱟᱹᱜ ᱦᱟᱹᱠᱩ, ᱛᱟᱨᱯᱚᱨᱮ ᱠᱟᱛᱞᱟ ᱦᱟᱹᱠᱩ, ᱨᱩᱭ ᱦᱟᱹᱠᱩ, ᱛᱟᱯᱚᱨᱮ ᱨᱩᱯᱪᱟᱫᱽ ᱦᱟᱹᱠᱩ, ᱯᱟᱸᱜᱟᱥ ᱦᱟᱹᱠᱩ, ᱫᱩᱲᱤ ᱦᱟᱹᱠᱩ, ᱞᱤᱛᱩᱨ ᱦᱟᱹᱠᱩ, ᱠᱩ ᱥᱤᱥᱤ ᱦᱟᱹᱠᱩ, ᱰᱟᱹᱲᱠᱟᱹ ᱦᱠᱩ, ᱯᱴᱷᱤ ᱦᱟᱹᱠᱩ, ᱟᱫᱚ ᱵᱟᱹᱧ ᱩᱭᱦᱟᱹᱨᱮᱫ ᱠᱚᱣᱟ ᱩᱱᱟᱹᱜ ᱜᱟᱱᱜᱤᱧ ᱱᱤᱛᱚᱜ ᱫᱚᱧ ᱩᱭᱦᱟᱹᱨᱮᱫ ᱠᱚᱣᱟ᱾
ᱮᱸ ᱟᱢᱫᱚ ᱠᱩᱲᱤ ᱦᱚᱯᱚᱱ ᱠᱟᱱᱟᱢ ᱢᱤᱫ ᱛᱟᱹᱭᱤᱢ ᱠᱚ ᱡᱟᱶᱟᱭ ᱢᱮᱭᱟ ᱟᱢ ᱡᱟᱢᱟᱭ ᱚᱲᱟᱜ ᱮᱢ ᱪᱟᱞᱟᱜᱼᱟ, ᱡᱟᱶᱟᱭ ᱚᱲᱟᱜ ᱨᱮᱠᱚ ᱢᱮᱛᱟᱢᱟ ᱵᱟᱹᱦᱩ ᱟᱢ ᱫᱚ ᱪᱮᱫ ᱪᱮᱫ ᱪᱮᱫ ᱩᱛᱩ ᱠᱚᱢ ᱵᱟᱲᱟᱭᱟ ᱪᱮᱫ ᱪᱮᱫ ᱤᱥᱤᱱᱮᱢ ᱵᱟᱲᱟᱭᱟ, ᱵᱟᱰᱟᱭᱟ ᱦᱳᱭ ᱥᱮ ᱫᱟᱠᱟ ᱩᱛᱩ ᱠᱚᱢ ᱵᱟᱲᱟᱭ ᱜᱮᱭᱟ ᱥᱮ ᱵᱟᱝ ᱱᱚᱣᱟ ᱫᱚ ᱥᱟᱵᱷᱟᱵᱤᱠ ᱵᱮᱯᱟᱨ, ᱱᱚᱜᱼᱚᱭ ᱡᱮ ᱟᱢ ᱡᱟᱢᱟᱭ ᱚᱲᱟᱜ ᱨᱮ ᱦᱮᱞᱟᱣ ᱠᱟᱛᱮᱫ ᱟᱢ ᱮᱥ ᱚᱱᱮ ᱫᱟᱠᱟ ᱩᱛᱩᱭ ᱦᱩᱭᱩᱜ ᱛᱟᱢᱟ ᱤᱥᱤᱱ ᱠᱟᱛᱮᱫ ᱡᱚᱢ ᱦᱚᱪᱚ ᱠᱚ ᱦᱩᱭᱩᱜ ᱛᱟᱢᱟ ᱦᱳᱭᱥᱮ, ᱛᱚ ᱚᱱᱟ ᱠᱚᱫᱚ ᱠᱩᱲᱤ ᱦᱚᱯᱚᱱ ᱠᱟᱱᱟᱢ ᱟᱢ ᱫᱚ ᱚᱱᱟ ᱫᱚ ᱵᱟᱲᱟᱭ ᱨᱮᱭᱟᱜ ᱞᱟᱹᱠᱛᱤ ᱠᱟᱱᱟ ᱦᱮᱸ ᱛᱚ, ᱡᱮ ᱵᱟᱯᱞᱟ ᱠᱟᱛᱮᱜ ᱟᱢ ᱫᱚ ᱚᱸᱰᱮ ᱤᱥᱤᱱ ᱦᱩᱭᱩᱜ ᱛᱟᱢᱟ ᱦᱳᱭᱥᱮ᱾ ᱟᱢ ᱱᱚᱣᱟ ᱤᱫᱤ ᱠᱟᱛᱮᱜ ᱪᱮᱫ ᱮᱢ ᱞᱟᱹᱭᱟ ᱡᱮ ᱦᱸ ᱚᱱᱟ ᱫᱚ ᱡᱮ ᱩᱱᱤ ᱵᱟᱲᱟᱭ ᱜᱮ ᱞᱟᱹᱠᱛᱤ ᱠᱟᱱᱟ ᱥᱮ ᱵᱤᱱᱟᱹ ᱵᱟᱲᱟᱭ ᱛᱮᱦᱚᱸ ᱡᱟᱢᱟᱭ ᱫᱚ ᱜᱟᱱᱚᱜᱼᱟ?
ᱦᱮᱸ ᱵᱟᱲᱟᱭ ᱜᱮ ᱞᱟᱹᱠᱛᱤ ᱫᱚ ᱠᱟᱱ ᱜᱮᱭᱟ ᱠᱩᱲᱤ ᱜᱤᱫᱽᱨᱟᱹ ᱡᱮᱦᱮᱛᱩ ᱡᱟᱱᱟᱢ ᱟᱠᱟᱱᱟ, ᱤᱥᱤᱱ ᱵᱟᱥᱟᱝ ᱫᱚ ᱵᱟᱲᱟᱭ ᱜᱮ ᱞᱟᱹᱠᱛᱤ ᱠᱟᱱᱟ ᱟᱨ ᱠᱩᱲᱤ ᱜᱤᱫᱽᱨᱟᱹ ᱫᱚ ᱡᱟᱱᱟᱢ ᱠᱷᱟᱱ ᱠᱷᱟᱱ ᱦᱚᱲ ᱚᱲᱟᱜ ᱫᱚ ᱪᱟᱞᱟᱜ ᱜᱮ ᱞᱟᱜᱟᱜᱼᱟ ᱟᱭᱩ ᱵᱟᱵᱟ ᱚᱲᱟᱜ ᱨᱮᱫᱚ ᱵᱟᱝ ᱵᱚᱝ ᱵᱟᱝ ᱜᱮᱠᱚ ᱥᱚᱵᱷᱟᱜᱼᱟ ᱠᱩᱲᱤ ᱜᱤᱫᱽᱨᱟᱹ ᱫᱚ᱾
ᱟᱪᱪᱷᱟ ᱟᱢ ᱢᱟᱹᱭᱮᱢ ᱢᱮᱱᱫᱟ ᱡᱮ ᱟᱭᱳᱵᱟᱵᱟ ᱚᱲᱟᱜ ᱨᱮ ᱵᱟᱝᱠᱚ ᱥᱚᱵᱷᱟ ᱠᱩᱲᱤ ᱜᱤᱫᱽᱨᱟᱹ? ᱚᱱᱟ ᱫᱚ ᱠᱟᱛᱷᱟ ᱢᱟ ᱴᱷᱤᱠ ᱜᱮᱭᱟ ᱠᱤᱱᱛᱩ ᱟᱵᱚ ᱥᱟᱶᱛᱟ ᱥᱚᱢᱟᱡᱽ ᱨᱮ ᱢᱮᱱᱟᱜ ᱟᱠᱟᱫ ᱠᱤᱨᱤᱧ ᱡᱟᱶᱟᱭ ᱵᱟᱯᱞᱟ ᱡᱟᱦᱟᱸᱭ ᱫᱚ ᱜᱟᱨᱫᱤ ᱡᱟᱶᱟᱭ ᱜᱮᱠᱚ ᱞᱟᱹᱭ ᱟᱭᱟ ᱦᱮᱸᱥᱮ,
ᱦᱮᱸ, ᱦᱮᱸ, ᱦᱮᱸ,
ᱛᱚ ᱩᱱᱤ ᱢᱟ ᱩᱱᱤ ᱠᱩᱲᱤ ᱜᱤᱫᱽᱨᱟᱹ ᱢᱟ ᱟᱠᱩ ᱚᱲᱟᱜ ᱨᱮᱜᱮ ᱛᱟᱦᱸᱮᱱ ᱠᱷᱟᱱ ᱮᱸ ᱟᱸᱡᱟᱢ ᱢᱮ ᱵᱟᱠᱚ ᱠᱤᱨᱤᱧ ᱟᱹᱜᱩᱭ ᱠᱷᱟᱱ ᱛᱚ ᱚᱱᱟ ᱫᱚ ᱠᱟᱛᱷᱟ ᱫᱚ ᱚᱠᱟ ᱞᱮᱠᱟ ᱡᱮ ᱩᱱᱤ ᱫᱚ ᱮᱸᱻ ᱩᱱᱤ ᱠᱩᱲᱤ ᱠᱩᱲᱤ ᱜᱤᱫᱽᱨᱟᱹ ᱫᱚ ᱚᱲᱟᱜ ᱨᱮᱫᱚ ᱵᱟᱠᱚ ᱥᱚᱵᱷᱟᱜᱼᱟ᱾
ᱦᱮᱸ ᱟᱫᱚ ᱯᱳᱭᱞᱳ ᱛᱮᱫᱚ ᱫᱚ ᱠᱚᱲᱟ ᱜᱤᱫᱽᱨᱟᱹ ᱡᱟᱦᱟᱸᱭ ᱠᱟᱱᱟᱭ ᱩᱱᱤ ᱠᱚ ᱜᱷᱟᱨᱫᱤ ᱡᱟᱶᱟᱭ ᱠᱚ ᱟᱹᱜᱩᱭ ᱨᱮᱦᱚᱸ ᱯᱳᱭᱞᱳ ᱛᱮ, ᱠᱩᱲᱤ ᱜᱤᱫᱽᱨᱟᱹ ᱵᱟᱯᱞᱟ ᱠᱟᱛᱮᱫ ᱚᱲᱟᱜ ᱮ ᱤᱫᱤᱭᱮᱭᱟ ᱟᱨ ᱠᱩᱲᱤ ᱜᱤᱫᱽᱨᱟᱹ ᱫᱚ ᱡᱟᱦᱟᱸᱭ ᱤᱭᱟᱹ ᱡᱟᱦᱟᱸᱭ ᱟᱭᱳᱵᱟᱵᱟ ᱨᱮᱱ ᱠᱩᱲᱤ ᱜᱤᱫᱽᱨᱟᱹ ᱠᱟᱱᱟᱭ ᱩᱱᱤ ᱫᱚ ᱠᱚᱲᱟ ᱜᱤᱫᱽᱨᱟᱹᱣᱟᱜ ᱧᱩᱛᱩᱢ, ᱡᱟᱦᱟᱸ ᱩᱱᱤᱭᱟᱜ ᱯᱟᱹᱨᱤᱥ ᱚᱱᱟᱜᱮ ᱧᱟᱢᱟᱭ ᱟᱨ, ᱚᱱᱟ ᱟᱡᱽ ᱩᱱᱤᱭᱟᱜ ᱯᱟᱹᱨᱤᱥ ᱜᱮ ᱚᱞᱟᱭ, ᱟᱨ ᱱᱚᱸᱰᱮ ᱟᱭᱳ ᱵᱟᱵᱟ ᱚᱲᱟᱜ ᱨᱮ ᱡᱟᱢᱟᱭ ᱜᱷᱟᱨᱫᱤ ᱡᱟᱶᱟᱭ ᱠᱚ ᱫᱚᱦᱚᱭᱮ ᱨᱮᱦᱚᱸ ᱟᱡᱤᱡ ᱠᱚᱲᱟ ᱜᱤᱫᱽᱨᱟᱹ ᱩᱱᱤ ᱡᱟᱦᱟᱸᱭ ᱠᱩᱲᱤ ᱜᱤᱫᱽᱨᱟᱹ ᱡᱟᱦᱟᱸᱭ ᱟᱡ ᱟᱭᱩ ᱩᱱᱠᱤᱱ ᱨᱮᱱ ᱜᱤᱫᱽᱨᱟᱹ ᱠᱤᱱ ᱦᱩᱭᱩᱜ ᱨᱮᱦᱚᱸ ᱩᱱᱤ ᱠᱚᱲᱟ ᱜᱤᱫᱽᱨᱟᱹᱣᱟᱜ ᱯᱟᱹᱨᱤᱥ ᱜᱮ ᱛᱟᱦᱮᱱ ᱛᱟᱭᱟ, ᱢᱮᱱ ᱠᱷᱟᱱ ᱚᱸᱰᱮ ᱠᱚ ᱛᱟᱦᱮᱱᱟ ᱠᱚ, ᱟᱭᱳ ᱵᱟᱵᱟ ᱚᱲᱟᱜ ᱨᱮ, ᱤᱧ ᱫᱚ ᱱᱚᱝᱠᱟᱧ ᱵᱟᱰᱟᱭᱟ᱾
ᱥᱚᱢᱟᱡᱽ ᱨᱮ ᱱᱚᱣᱟ ᱠᱟᱛᱷᱟᱭ ᱞᱟᱹᱭᱫᱟ, ᱥᱟᱶᱛᱟ ᱥᱚᱢᱟᱡᱽ ᱨᱮ ᱱᱚᱣᱟ ᱠᱟᱛᱷᱟᱭ ᱞᱟᱹᱭᱫᱟ ᱡᱮ ᱢᱤᱫᱴᱮᱱ ᱠᱚᱲᱟ ᱦᱚᱯᱚᱱ ᱨᱮᱱ ᱡᱩᱫᱤ ᱠᱩᱲᱤ ᱜᱤᱫᱽᱨᱟᱹ ᱜᱮ ᱢᱮᱱᱟᱜ ᱠᱟᱜ ᱠᱚᱣᱟ ᱦᱳᱭᱥᱮ, ᱩᱱᱠᱩ ᱫᱚ ᱠᱚᱲᱟ ᱦᱚᱯᱚᱱ ᱵᱟᱹᱱᱩᱜ ᱠᱟᱜ ᱠᱚᱣᱟ᱾ ᱟᱫᱚ ᱩᱱᱤ ᱡᱮ ᱦᱟᱲᱟᱢᱚᱜ ᱚᱠᱛᱚ ᱚᱠᱚᱭ ᱠᱚ ᱟᱹᱥᱩᱞᱮᱭᱟ, ᱚᱱᱟ ᱠᱷᱟᱹᱛᱤᱨ ᱛᱮ ᱚᱱᱟ ᱠᱤᱨᱤᱧ ᱡᱟᱶᱟᱭ ᱵᱟᱯᱞᱟ ᱫᱚᱠᱚ ᱠᱚᱨᱟᱣᱟ?
ᱦᱮᱸ ᱦᱮᱸ ᱦᱮᱸ᱾
ᱟᱪᱪᱷᱟ ᱛᱚᱵᱮ ᱟᱢ ᱱᱤᱥᱪᱚᱭᱮᱢ ᱧᱮᱞ ᱟᱠᱟᱫ ᱜᱮᱭᱟ ᱡᱮ ᱴᱩᱝᱠᱤ ᱫᱤᱯᱤᱞ ᱵᱟᱯᱞᱟ? ᱟᱢᱫᱚ ᱴᱩᱝᱠᱤ ᱫᱤᱯᱤᱞ ᱵᱟᱯᱞᱟ ᱫᱚ ᱚᱠᱟ ᱞᱮᱠᱟ ᱠᱟᱹᱴᱤᱡ ᱞᱟᱹᱭᱟᱹᱧ ᱢᱮ᱾ ᱡᱮ ᱩᱱᱤ ᱠᱤ ᱴᱩᱝᱠᱤ ᱫᱤᱯᱤᱞ ᱠᱟᱛᱮᱫ ᱮ ᱦᱮᱞᱟᱜᱼᱟ?
ᱴᱩᱝᱠᱤ ᱫᱤᱯᱤᱞ ᱠᱟᱛᱮᱫ ᱫᱚ ᱵᱟᱭ ᱦᱮᱞᱟᱜᱼᱟ ᱦᱳᱭᱛᱚ, ᱤᱧᱦᱚᱸ ᱵᱷᱟᱜᱮ ᱞᱮᱠᱟ ᱫᱚ ᱵᱟᱹᱧ ᱩᱭᱦᱟᱹᱨᱫᱟ ᱟᱢ ᱡᱩᱫᱤᱢ ᱞᱟᱹᱭ ᱥᱚᱫᱚᱨ
ᱟᱪᱪᱷᱟ ᱤᱧ ᱦᱚᱸᱛᱚ ᱚᱱᱟ ᱫᱚ ᱵᱟᱹᱧ ᱵᱟᱰᱟᱭᱟ ᱢᱟᱹᱭ᱾ ᱟᱫᱚ ᱮᱱᱠᱷᱟᱱ ᱚᱱᱟ ᱠᱷᱟᱹᱛᱤᱨ ᱛᱤᱧ ᱠᱩᱞᱤ ᱠᱮᱫ ᱢᱮᱭᱟ ᱡᱮ ᱚᱱᱟ ᱫᱚ ᱚᱠᱟ ᱞᱮᱠᱟᱱ ᱴᱩᱝᱠᱤ ᱫᱤᱯᱤᱞ ᱵᱟᱯᱞᱟ ᱫᱚ ᱚᱠᱟ ᱞᱮᱠᱟᱱ? ᱱᱤᱭᱟᱹ ᱥᱟᱶᱛᱟ ᱥᱚᱢᱟᱡᱽ ᱨᱮ ᱟᱢᱫᱟ ᱜᱟᱱ ᱵᱟᱯᱞᱟ ᱢᱮᱱᱟᱜ ᱠᱟᱜᱼᱟ ᱦᱳᱭᱥᱮ᱾ ᱚᱱᱟ ᱢᱚᱫᱽᱫᱷᱮ ᱨᱮ ᱥᱟᱸᱜᱷᱟ ᱵᱟᱯᱞᱟ ᱢᱮᱱᱟᱜ ᱠᱟᱜᱼᱟ, ᱥᱟᱸᱜᱷᱟ ᱵᱟᱯᱞᱟ ᱟᱢ ᱵᱟᱰᱟᱭᱟᱢ ᱥᱟᱸᱜᱷᱟ ᱵᱟᱯᱞᱟ ᱚᱠᱟ ᱞᱮᱠᱟ? ᱟᱨ ᱥᱟᱸᱜᱷᱟ ᱵᱟᱯᱞᱟ ᱫᱚ ᱚᱠᱚᱭ ᱠᱷᱟᱹᱛᱤᱨ ᱢᱟᱱᱮ ᱚᱠᱟ ᱚᱠᱟᱞᱮᱠᱟᱱ ᱦᱚᱲ ᱠᱚ ᱢᱮᱛᱟ ᱠᱚᱣᱟ ᱡᱮ ᱥᱟᱸᱜᱷᱟ ᱵᱟᱯᱞᱟ?
ᱵᱟᱹᱧ ᱞᱟᱹᱭ ᱫᱟᱲᱮᱭᱟᱜ ᱠᱟᱱᱟ ᱱᱚᱣᱟ ᱫᱟᱫᱟ ᱟᱢ ᱡᱩᱫᱤᱢ ᱞᱟᱹᱭ ᱟᱸᱡᱚᱢ ᱠᱤᱧᱟ ᱱᱟᱯᱟᱭ᱾
ᱟᱪᱪᱷᱟ ᱢᱟᱹᱭ ᱚᱱᱟ ᱠᱚᱫᱚ ᱵᱟᱲᱟᱭ ᱞᱟᱹᱠᱛᱤ ᱠᱟᱱᱟ᱾ ᱢᱤᱫ ᱠᱩᱲᱤ ᱦᱚᱯᱚᱱ ᱡᱩᱫᱤ ᱪᱷᱟᱹᱰᱣᱤᱜ-ᱟᱭ ᱡᱟᱦᱟᱸ ᱥᱮ ᱨᱮᱺᱰᱤᱜ-ᱟᱭ ᱡᱟᱦᱟᱸ ᱞᱮᱠᱟ ᱜᱮ ᱪᱷᱟᱰᱣᱤᱜ-ᱟᱭ ᱦᱳᱭ ᱥᱮ᱾
ᱦᱮᱸ ᱦᱮᱸ ᱦᱮᱸ᱾
ᱡᱮ ᱡᱟᱢᱟᱭᱮ ᱜᱩᱡᱩᱜ ᱛᱟᱭᱟ ᱥᱮ ᱥᱤᱸᱫᱩᱨ ᱠᱟᱫᱮᱭᱟ ᱠᱚ, ᱦᱳᱭᱥᱮ, ᱚᱱᱮ ᱡᱮ ᱠᱩ ᱥᱤᱸᱫᱩᱨ ᱟᱫᱮ ᱛᱟᱦᱮᱸᱱ ᱢᱤᱫ ᱪᱷᱚᱴ ᱠᱚ ᱥᱤᱸᱫᱩᱨ ᱟᱫᱮ ᱛᱟᱦᱮᱱ ᱛᱚ ᱟᱫᱚ ᱩᱱᱤ ᱫᱚ ᱫᱚᱲᱦᱟ ᱛᱮᱫᱚ ᱟᱫᱚ ᱵᱟᱠᱚ ᱥᱤᱸᱫᱩᱨᱮᱴᱟᱭᱟ᱾ ᱩᱱᱤ ᱫᱚ ᱵᱟᱦᱟ ᱠᱚᱨᱮ ᱯᱮ ᱟᱭᱟ ᱚᱱᱟ ᱡᱟᱦᱟᱸ ᱫᱚ ᱡᱚᱵᱟ ᱵᱟᱦᱟ ᱠᱚ ᱨᱮᱵᱮᱫ ᱟᱭᱟ ᱚᱱᱟᱜᱮ ᱥᱤᱸᱫᱩᱨ ᱞᱟᱹᱭᱛᱮ ᱜᱟᱱᱚᱜᱼᱟ ᱥᱮ ᱩᱱᱤ ᱠᱚᱲᱟ ᱦᱚᱯᱚᱱ ᱠᱟᱭᱨᱟ ᱫᱟᱨᱮ ᱠᱚ ᱥᱤᱸᱫᱩᱨ ᱦᱚᱪᱚᱭᱮᱭᱟ, ᱚᱱᱮ ᱴᱚᱴᱷᱟ ᱦᱤᱥᱟᱹᱵ ᱛᱮ ᱵᱷᱤᱱᱟᱹ ᱵᱷᱤᱱᱟᱹ ᱜᱮᱭᱟᱢ ᱦᱳᱭᱥᱮ ᱚᱱᱟ ᱛᱚ ᱟᱨ ᱞᱟᱹᱭ ᱵᱟᱝ ᱜᱟᱱᱚᱜᱼᱟ, ᱡᱮ ᱚᱠᱚᱭ ᱚᱠᱟ ᱚᱠᱟ ᱥᱮᱫ ᱚᱠᱟ ᱞᱮᱠᱟ ᱦᱳᱭ ᱥᱮ, ᱟᱫᱚ ᱚᱱᱟ ᱤᱭᱟᱹ ᱠᱚ ᱢᱮᱛᱟᱜᱼᱟ ᱡᱮ ᱥᱟᱸᱜᱟ ᱵᱟᱯᱞᱟ᱾ ᱟᱫᱚ ᱚᱱᱟ ᱫᱚ ᱠᱩᱲᱤ ᱜᱤᱫᱽᱨᱟᱹ ᱠᱷᱮᱛᱨᱚ ᱨᱮᱜᱮ ᱦᱩᱭᱩᱜᱼᱟ ᱛᱟᱨ ᱠᱳᱱᱳ ᱠᱟᱛᱷᱟ ᱫᱚ ᱵᱟᱝ ᱠᱟᱱᱟ᱾ ᱠᱚᱲᱟ ᱜᱤᱫᱽᱨᱟᱹ ᱠᱷᱮᱛᱨᱮ ᱨᱚᱦᱚᱸ ᱦᱩᱭᱩᱜᱼᱟ᱾ ᱟᱫᱚ ᱠᱚᱲᱟ ᱜᱤᱫᱽᱨᱟᱹ ᱫᱚ ᱩᱱᱤ ᱫᱚ ᱥᱟᱛ ᱜᱷᱟᱴ ᱫᱟᱜ ᱮ ᱧᱩ ᱫᱟᱲᱮᱭᱟᱜᱼᱟ ᱦᱳᱭ ᱥᱮ, ᱩᱱᱤ ᱫᱚ ᱥᱟᱛ ᱜᱷᱟᱴ ᱫᱟᱜ ᱮ ᱧᱩᱭ ᱫᱟ ᱩᱱᱤ ᱫᱚ ᱡᱩᱫᱤ ᱢᱚᱬᱮ ᱜᱚᱴᱮᱡ ᱦᱚᱸᱭ ᱥᱤᱸᱤᱫᱩᱨ ᱫᱟᱲᱮᱭᱟᱠᱚᱣᱟ ᱟᱨ ᱫᱚᱥᱴᱤ ᱦᱚᱸᱭ ᱥᱤᱸᱤᱫᱩᱨ ᱫᱟᱲᱭᱟᱠᱚᱣᱟ᱾ ᱠᱚᱲᱟ ᱜᱤᱫᱽᱨᱟᱹ ᱫᱚ, ᱠᱤᱱᱛᱩ ᱠᱩᱲᱤ ᱜᱤᱫᱽᱨᱟᱹᱣᱟᱜ ᱫᱚ ᱥᱤᱸᱫᱩᱨ ᱫᱚ ᱢᱤᱫ ᱦᱚᱲ ᱴᱷᱮᱡ ᱠᱷᱚᱡ ᱜᱮᱭ ᱧᱟᱢᱟ ᱦᱳᱭᱥᱮ᱾
ᱦᱳᱭ ᱦᱳᱭ᱾ ᱛᱚᱵᱮ ᱫᱟᱫᱟ ᱟᱢ ᱫᱚ ᱮᱸ ᱴᱟᱢᱟᱠ ᱨᱩ ᱠᱚᱫᱚᱢ ᱵᱟᱲᱟᱭ ᱜᱮᱭᱟ ᱥᱮ ᱵᱟᱝ?
ᱦᱳᱭ ᱤᱧ ᱫᱚ ᱢᱟᱱᱮ ᱮᱸ ᱥᱟᱹᱨᱤ ᱠᱟᱛᱷᱟᱧ ᱞᱟᱹᱭ ᱠᱷᱟᱡ ᱟᱞᱮ ᱫᱚ ᱨᱩᱥᱤᱠᱥ ᱜᱮᱭᱟᱞᱮ ᱫᱚᱢᱮ ᱜᱮ ᱦᱳᱭᱥᱮ ᱮᱸ ᱟᱞᱮ ᱥᱮᱫ ᱩᱸᱦ ᱫᱚᱢᱮ ᱟᱢᱫᱟ ᱨᱚᱠᱚᱢ ᱮᱱᱮᱡ ᱥᱮᱨᱮᱧ ᱢᱮᱱᱟᱜ ᱠᱟᱜᱼᱟ ᱡᱮᱢᱚᱱ ᱫᱚᱝ, ᱞᱟᱜᱽᱲᱮ ᱨᱤᱸᱡᱟᱹ ᱛᱟᱯᱚᱨᱮ ᱱᱚᱱᱛᱮ ᱞᱟᱹᱴᱣᱟᱹ ᱪᱩᱨᱠᱤ ᱪᱩᱨᱦᱤᱭᱟ, ᱛᱟᱯᱚᱨᱮ ᱮᱸ ᱢᱮᱱᱟᱜ ᱟᱠᱟᱜ-ᱟ ᱠᱟᱨᱟᱢ ᱫᱚᱱ, ᱮᱸ ᱵᱟᱯᱞᱟ ᱫᱚᱱ, ᱪᱷᱟᱢᱰᱟ ᱫᱚᱱ ᱦᱳᱭᱥᱮ᱾ ᱨᱟᱜᱽᱲᱮ, ᱥᱚᱨᱦᱟᱭ, ᱵᱟᱦᱟ ᱨᱮᱭᱟᱜ ᱮᱱᱮᱡ ᱠᱚ ᱟᱢᱫᱟ ᱞᱮᱠᱟ ᱠᱟᱱᱟᱜ ᱢᱮᱱᱟᱜ ᱟᱠᱟᱜᱼᱟ, ᱛᱟᱯᱚᱨᱮ ᱨᱩ ᱠᱚᱦᱚᱸ ᱟᱹᱰᱤ ᱪᱚᱨᱚᱠ ᱪᱚᱨᱚᱠ ᱮᱠᱫᱚᱢ ᱥᱟᱹᱨᱤᱜᱮ᱾ ᱟᱫᱚ ᱢᱤᱫᱴᱮᱱ ᱚᱱᱟ ᱤᱫᱤ ᱠᱟᱛᱮᱜ ᱵᱮᱯᱟᱨ ᱢᱮᱱᱟᱜ ᱟᱠᱟᱜ-ᱟ ᱱᱮᱛᱟᱨ ᱫᱚ ᱩᱱᱟᱹᱜ ᱫᱚ ᱛᱩᱢᱫᱟᱜ ᱴᱟᱢᱟᱠ ᱨᱮᱫᱚ ᱨᱩᱥᱤ ᱢᱟᱱᱮ ᱨᱟᱹᱥᱠᱟᱹ ᱫᱚ ᱵᱟᱠᱚ ᱩᱫᱩᱜ ᱮᱫᱟ᱾ ᱡᱚᱛᱚ ᱦᱚᱲ ᱰᱤ ᱡᱮ ᱞᱟᱜᱽᱲᱮ ᱨᱮᱜᱮ ᱨᱟᱹᱥᱠᱟᱹ ᱩᱫᱩᱜ ᱮᱫᱟ᱾ ᱟᱯᱮ ᱥᱮᱫ ᱫᱚ ᱚᱠᱟ ᱞᱮᱠᱟ ᱚᱱᱟᱫᱚ ᱠᱟᱹᱴᱤᱡ ᱞᱟᱹᱭ ᱟᱸᱡᱚᱢᱤᱧ ᱢᱮ᱾
ᱦᱮᱸ ᱟᱞᱮ ᱥᱮᱫ ᱫᱚ ᱵᱟᱯᱞᱟ ᱠᱚᱨᱮ ᱩᱸ ᱵᱤᱥᱤᱨ ᱵᱷᱟᱜᱽ ᱜᱮ ᱴᱟᱢᱟᱠ ᱛᱩᱢᱫᱟᱜ ᱛᱮᱜᱮ ᱮᱱᱮᱡ ᱥᱤᱨᱤᱧ ᱦᱩᱭᱩᱜᱼᱟ᱾ ᱡᱩᱫᱤ ᱠᱩᱲᱟ ᱜᱤᱫᱽᱨᱟᱹ ᱵᱟᱯᱞᱜ-ᱮ ᱪᱟᱞᱟᱜ ᱠᱟᱱᱟ ᱛᱚᱠᱷᱚᱱ ᱥᱩᱱᱩᱢ ᱥᱟᱥᱟᱝ ᱚᱡᱚᱜ ᱡᱚᱠᱷᱚᱱ ᱛᱟᱨᱯᱚᱨᱮ ᱠᱚ ᱥᱮᱨᱮᱧᱟᱠᱚ ᱚᱱᱟ ᱯᱚᱨᱮ ᱡᱟᱦᱟᱸ ᱮᱱᱮᱡ ᱥᱮᱨᱮᱧ ᱟᱠᱚ ᱟᱨ ᱠᱚᱲᱟ ᱜᱤᱫᱽᱨᱟᱹ ᱡᱟᱦᱟᱸ ᱵᱟᱯᱞᱟᱜ-ᱮ ᱪᱟᱞᱟᱜᱼᱟ ᱩᱱ ᱦᱚᱸ ᱴᱟᱢᱟᱠ ᱛᱩᱢᱫᱟᱜ ᱜᱮ ᱟᱨ ᱵᱟᱹᱦᱩ ᱟᱹᱜᱩ ᱥᱩᱢᱟᱹᱡ ᱦᱚᱸ ᱡᱚᱠᱷᱚᱱ ᱵᱟᱹᱦᱩ ᱠᱚ ᱫᱟᱨᱟᱢᱮᱭᱟ ᱩᱱ ᱦᱚᱸ ᱴᱟᱢᱟᱠ ᱛᱩᱢᱫᱟᱜ ᱛᱮᱜᱮ ᱠᱚ ᱮᱱᱮᱡ ᱥᱮᱨᱮᱧᱟᱠᱚ᱾ ᱟᱨ ᱢᱟᱭᱤᱠ ᱡᱟᱦᱟᱸ ᱵᱚᱠᱥ ᱛᱟᱦᱮᱱ ᱨᱮᱦᱚᱸ ᱚᱱᱟ ᱫᱚ ᱩᱱᱟᱹᱜ ᱫᱚ ᱵᱟᱠᱚ ᱵᱟᱡᱟ ᱡᱟᱣᱟ ᱟᱞᱮ ᱥᱮᱫ ᱫᱚ᱾
ᱟᱪᱪᱷᱟ ᱵᱚᱥ, ᱵᱚᱥ ᱫᱚ ᱵᱟᱠᱚ ᱵᱟᱡᱟᱣ ᱜᱮᱭᱟ ᱦᱳᱥᱮ? ᱟᱞᱮ ᱥᱮᱫ ᱫᱚᱠᱚ ᱵᱟᱡᱟᱣ ᱫᱚᱠᱚ ᱵᱟᱡᱟᱣ ᱜᱮᱭᱟ ᱚᱱᱟᱜᱮ ᱠᱟᱹᱴᱤᱡ ᱱᱤᱡᱮᱛᱚ ᱨᱩᱥᱤᱠᱤᱭᱟᱹ ᱦᱚᱲ᱾ ᱟᱫᱚ ᱛᱩᱢᱫᱟᱜ ᱴᱟᱢᱟᱠ ᱨᱮᱜᱮ ᱨᱟᱹᱥᱠᱟᱹ ᱫᱚ ᱢᱮᱱᱟᱜ ᱟᱠᱟᱜ-ᱟ᱾ ᱮᱸ ᱚᱱᱟ ᱢᱮᱥᱤᱱ ᱵᱚᱥ ᱨᱮᱫᱚ ᱨᱟᱹᱥᱠᱟᱹ ᱫᱚ ᱵᱟᱹᱱᱩᱜ ᱟᱠᱟᱜᱼᱟ, ᱟᱨ ᱪᱤᱠᱟᱹᱭᱟᱢ ᱡᱩᱫᱤ ᱟᱢ ᱢᱤᱫ ᱥᱮᱫ ᱡᱩᱫᱤ ᱢᱤᱥᱤᱱ ᱵᱚᱠᱥ ᱠᱚ ᱪᱟᱹᱞᱩᱭᱟ ᱥᱮ ᱰᱤ ᱡᱮ ᱞᱟᱜᱲᱮ ᱠᱚ ᱮᱛᱚᱦᱚᱵᱟᱼ- ᱟᱨ ᱢᱤᱫ ᱥᱮᱫ ᱛᱩᱢᱫᱟᱜ ᱴᱟᱢᱟᱠᱮᱢ ᱥᱟᱰᱮ ᱦᱚᱪᱚᱭᱟ, ᱱᱮᱛᱟᱨ ᱫᱚ ᱫᱷᱚᱱᱤ ᱡᱩᱜᱽ ᱠᱟᱱᱟ ᱡᱟᱦᱟᱸ ᱫᱚ ᱢᱮᱥᱤᱱ ᱫᱚ ᱟᱹᱰᱤ ᱥᱟᱺᱜᱤᱧ ᱟᱣᱟᱡ ᱪᱟᱞᱟᱜᱼᱟ ᱛᱩᱢᱫᱟᱹᱜ ᱴᱟᱢᱟᱠ ᱫᱚ ᱩᱱᱟᱹᱜ ᱥᱟᱹᱜᱤᱧ ᱵᱟᱝ ᱪᱟᱞᱟᱜᱼᱟ᱾ ᱛᱚᱵᱮ ᱟᱨ ᱢᱤᱥᱤᱱ ᱫᱚ ᱵᱤᱥᱤ ᱡᱟᱹᱥᱛᱤ ᱜᱤ ᱥᱟᱰᱤᱭᱟ ᱛᱩᱢᱫᱟᱜ ᱴᱟᱢᱟᱠ ᱦᱚᱸ ᱠᱤᱱᱛᱩ ᱡᱟᱹᱥᱛᱤ ᱛᱩᱢᱫᱟᱜ ᱴᱟᱢᱟᱠ ᱛᱟᱦᱮᱱ ᱠᱷᱟᱡ ᱛᱚᱵᱮ ᱟᱹᱱᱤᱡ ᱥᱟᱰᱮᱭᱟ ᱦᱳᱭ ᱥᱮ, ᱱᱚᱣᱟ ᱠᱟᱛᱷᱟ ᱫᱚᱢ ᱵᱟᱰᱟᱭ ᱜᱮᱭᱟ ᱟᱨ ᱡᱚ ᱠᱚ ᱠᱩᱥᱤᱭᱟᱜ ᱦᱮᱸ ᱰᱤ ᱡᱮ ᱞᱟᱜᱲᱮ, ᱟᱫᱚ ᱱᱤᱭᱟᱹ ᱠᱟᱛᱷᱟ ᱫᱚ ᱥᱟᱹᱨᱤ ᱠᱟᱱ ᱜᱮᱭᱟ ᱡᱮ ᱚᱠᱛᱚ ᱥᱟᱶᱛᱮ ᱮᱸ ᱟᱯᱰᱮᱴᱚᱜ ᱦᱩᱭᱩᱜᱼᱟ ᱦᱳᱭᱥᱮ, ᱟᱢ ᱪᱮᱫ ᱮᱢ ᱢᱚᱱᱮᱭᱟ?
ᱟᱫᱚ ᱡᱩᱫᱤ ᱫᱤᱱ ᱫᱤᱱ ᱛᱮ ᱴᱟᱢᱟᱠ ᱛᱩᱢᱫᱟᱜ ᱛᱮ ᱮᱱᱮᱡ ᱥᱤᱨᱤᱧ ᱦᱚᱸᱵᱚᱱ ᱦᱤᱲᱤᱧᱟ ᱟᱵᱚᱨᱮᱱ ᱡᱟᱦᱟᱸ ᱯᱚᱨᱮ ᱨᱮᱱ ᱢᱟᱹᱭ ᱵᱟᱹᱵᱩ ᱛᱟᱠᱚ ᱡᱟᱦᱟᱸᱭ ᱠᱚ ᱦᱤᱡᱩᱜ ᱠᱟᱱ ᱫᱚ ᱩᱱᱠᱩ ᱫᱚ ᱪᱤᱠᱟᱹ ᱛᱮᱠᱚ ᱵᱩᱡᱷᱟᱹᱣ ᱧᱟᱢᱟ ᱡᱮ ᱟᱵᱚᱣᱟᱜ ᱱᱚᱣᱟ ᱥᱟᱱᱛᱟᱲ ᱥᱚᱢᱟᱡᱽ ᱨᱮ ᱞᱟᱦᱟᱛᱮ ᱱᱩᱱᱟᱹᱜ ᱨᱩᱥᱤᱠᱟ ᱦᱚᱲ ᱠᱚ ᱛᱟᱦᱮᱸ ᱠᱟᱱᱟ ᱱᱚᱝᱠᱟ ᱮᱱᱮᱡ ᱥᱮᱨᱮᱧ ᱦᱩᱭᱩᱜ ᱛᱟᱦᱮᱸᱜᱼᱟ, ᱟᱫᱚ ᱫᱤᱱ ᱫᱤᱱᱛᱮ ᱱᱚᱣᱟ ᱠᱚᱢᱟ ᱡᱷᱚᱛᱚ ᱟᱫ ᱪᱟᱵᱟᱜᱼᱟ ᱛᱚᱵᱮ ᱡᱩᱫᱤ ᱚᱱᱟ ᱰᱤ ᱡᱮ ᱵᱚᱠᱥ ᱜᱮ ᱥᱩᱫᱷᱩ ᱵᱟᱯᱞᱟ ᱠᱚᱨᱮᱜ ᱵᱚᱱ ᱟᱹᱜᱩᱭᱟᱹᱵᱚᱱ ᱛᱚ ᱮᱱᱮᱡ ᱥᱮᱨᱮᱧ ᱡᱷᱚ ᱛᱚ ᱡᱟᱦᱟᱸ ᱥᱮᱨᱮᱧ ᱠᱚ ᱢᱮᱱᱟᱜᱼᱟ ᱟᱵᱚᱣᱟᱜ ᱥᱟᱱᱛᱟᱲ ᱥᱚᱢᱟᱡᱽ ᱨᱮ ᱩᱱᱟᱹᱜ ᱱᱟᱯᱟᱭ ᱱᱟᱯᱟᱭ ᱵᱟᱦᱟ, ᱥᱚᱨᱚᱦᱟᱭ ᱥᱮ ᱛᱟᱦᱚᱞᱮ ᱡᱚᱛᱚ ᱛᱚ ᱚᱱᱟ ᱫᱚ ᱪᱟᱵᱟᱜᱼᱟ?